ᱦᱮᱞᱳ
ᱦᱮᱸ ᱡᱚᱦᱟᱨ ᱜᱮ
ᱦᱮᱸ ᱡᱚᱦᱟᱨ ᱜᱮ ᱨᱚᱲ ᱟᱸᱡᱚᱢᱚᱜ ᱠᱟᱱᱟ ᱛᱚ ᱴᱷᱤᱠ ᱦᱮᱸ ᱚᱱᱟᱜᱮ ᱟᱪᱪᱷᱟ ᱟᱪᱪᱷᱟ ᱛᱟᱦᱞᱮ ᱪᱮᱫ ᱜᱮ ᱵᱟᱝ ᱟᱯᱮ ᱜᱮ ᱪᱮᱫ ᱠᱚ ᱯᱮ ᱪᱤᱠᱟᱹᱭᱮᱫᱟ?
ᱟᱨ ᱞᱟᱹᱭ ᱠᱚᱦᱚᱸ ᱱᱤᱛᱚᱜ ᱫᱚ ᱦᱟᱸᱜ ᱪᱮᱫ ᱜᱮ ᱵᱟᱝ ᱱᱤᱛᱚᱜ ᱫᱚ ᱫᱩᱲᱩᱵ ᱵᱟᱲᱟ ᱦᱩᱭ ᱠᱟᱱᱟ᱾
ᱟᱪᱪᱷᱟ᱾
ᱟᱞᱮ ᱱᱚᱛᱮ ᱢᱟ ᱫᱟᱜ ᱮ ᱡᱟᱹᱲᱤᱭᱮᱜ ᱫᱚᱢᱮ ᱱᱤᱛᱳᱜ ᱟᱹᱰᱤ ᱡᱳᱨᱜ ᱜᱮ ᱟᱯᱮᱥᱮᱫ ᱜᱮ ᱚᱠᱟ ᱞᱮᱠᱟ ᱦᱮᱞᱳ ᱦᱮᱞᱳ ᱦᱮᱞᱳ ᱨᱚᱲ ᱵᱟᱸᱭ ᱟᱸᱡᱚᱢᱚᱜ ᱠᱟᱱ ᱫᱚ ᱦᱮᱞᱳ ᱦᱮᱞᱳ